ᱦᱩᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱛᱟᱦᱞᱮ ᱚᱱᱛᱮ ᱦᱩᱲᱩ ᱨᱚᱦᱚᱭ ᱠᱚ ᱦᱩᱭᱩᱜ ᱠᱟᱱᱟ ᱥᱮ ᱵᱟᱝ?
ᱜᱚᱝᱠᱮ ᱦᱚᱭ ᱮᱱᱛᱮᱜ ᱟᱫᱚ ᱦᱩᱲᱩ ᱨᱚᱦᱚᱭ ᱦᱚᱸ ᱱᱚᱜ-ᱚᱭᱼᱼ ᱮᱛᱚᱦᱚᱵ ᱟᱠᱟᱱᱟ ᱱᱟᱦᱮᱞ ᱩᱝ ᱠᱚ ᱢᱤᱫ ᱵᱟᱨ ᱢᱮᱱᱟᱜ-ᱟ ᱚᱱᱟ ᱱᱟᱦᱮᱞ ᱠᱚᱛᱮ ᱜᱮ ᱥᱤ ᱵᱟᱲᱟ ᱦᱩᱭᱩᱜ ᱠᱟᱱᱟ ᱟᱨᱼᱼ ᱛᱚᱞᱟ ᱠᱚᱦᱚᱸ ᱱᱤᱛᱚᱜ ᱟᱣᱨᱤ ᱦᱩᱭᱩᱜ-ᱟ᱾
ᱚᱸ᱾
ᱛᱚᱞᱟ ᱠᱚ ᱦᱩᱭ ᱞᱮᱱᱠᱷᱟᱱ ᱜᱮ ᱨᱚᱦᱚᱭ ᱦᱩᱭᱩᱜ-ᱟ ᱟᱫᱚ ᱱᱤᱛᱚᱜ ᱫᱚ ᱟᱫᱚ ᱵᱚᱱ ᱧᱮᱞ ᱧᱟᱢ ᱫᱟᱲᱮᱭᱟᱜ ᱠᱟᱱᱟ ᱱᱚᱸᱜ-ᱚᱭ ᱡᱮ ᱡᱩᱢᱤᱛ ᱨᱮᱱᱟᱜ ᱠᱟᱛᱷᱟ ᱟᱵᱚ ᱫᱚ ᱦᱚᱜ-ᱚᱭ ᱞᱟᱦᱟ ᱛᱮ ᱚᱠᱟ ᱞᱮᱠᱟ ᱱᱟᱦᱮᱞ ᱠᱚ ᱛᱟᱦᱮᱸ ᱠᱟᱱ ᱛᱟᱵᱚᱱ ᱛᱟᱦᱮᱸᱫ᱾ ᱦᱟᱹᱱᱤ ᱭᱟᱜ ᱚᱲᱟᱜ ᱨᱮ ᱱᱩᱭᱟᱜ ᱚᱲᱟᱜ ᱨᱮ ᱱᱟᱦᱮᱞ ᱵᱚᱱ ᱟᱹᱜᱩᱭᱟ ᱱᱚᱣᱟ ᱟᱹᱜᱩ ᱠᱟᱛᱮᱜ ᱢᱤᱫᱼᱼ ᱴᱟᱝ ᱟᱵᱚ ᱵᱚᱱ ᱩᱭᱦᱟᱹᱨ ᱛᱟᱦᱮᱸᱫ ᱡᱮ ᱟᱵᱚ ᱜᱟᱛᱟᱠ ᱨᱮᱱ ᱦᱚᱲᱼᱼ ᱠᱚᱣᱟᱜ ᱜᱮ ᱞᱟᱦᱟ ᱵᱚᱱ ᱠᱟᱢᱤ ᱵᱚᱱ ᱯᱩᱨᱟᱹᱣᱟ ᱛᱟᱨᱯᱚᱨᱮ ᱮᱴᱟᱜ ᱜᱷᱟᱛᱟᱠ ᱨᱮᱱ ᱦᱚᱲ‌ᱟᱜ ᱚᱲᱟᱜ ᱵᱚᱱ ᱪᱟᱞᱟᱜᱼᱟ‌
ᱦᱮᱸ᱾
ᱚᱱᱮ ᱚᱱᱠᱟ ᱱᱟᱜ ᱟᱵᱚᱣᱟᱜ ᱥᱤᱥᱴᱮᱢ ᱛᱟᱦᱮᱸ ᱠᱟᱱ ᱛᱮᱦᱮᱸᱜ ᱚᱱᱟᱛᱮ ᱟᱵᱚ ᱵᱚ ᱧᱮᱞ ᱟᱠᱟᱜ-ᱟᱼᱼ ᱡᱟᱦᱟᱸ ᱛᱤᱱᱟᱹᱜ ᱜᱮ ᱨᱚᱦᱚᱭ ᱨᱮᱼᱼ ᱤᱨᱩᱜ ᱨᱮᱦᱚᱸ ᱱᱚᱜ-ᱱᱚᱝᱠᱟ ᱱᱟᱜ ᱢᱤᱫᱴᱟᱝ ᱥᱤᱥᱴᱮᱢ ᱥᱮ ᱱᱚᱝᱠᱟ ᱱᱟᱜ ᱟᱵᱚᱣᱟᱜ ᱟᱹᱱ ᱟᱹᱨᱤ ᱛᱟᱦᱮᱸ ᱠᱟᱱ ᱛᱟᱵᱚᱱᱟ᱾ ᱦᱮᱸ ᱯᱩᱭᱞᱩ ᱫᱚᱵᱚᱱ ᱞᱟᱹᱭᱟ ᱟᱵᱚ ᱨᱮᱱᱼᱼ ᱚᱠᱚᱭ ᱞᱟᱦᱟᱜ-ᱟ ᱚᱠᱚᱭ ᱠᱚᱣᱟᱜ ᱜᱮ ᱞᱟᱦᱟᱜ-ᱟ ᱛᱚᱞᱟ ᱦᱩᱭ ᱠᱟᱱᱟ ᱩᱱᱠᱩ ᱠᱚᱣᱟᱜ ᱜᱮ ᱢᱟᱬᱟᱝ ᱵᱚᱱ ᱥᱤ ᱠᱮᱜ-ᱟ᱾ ᱛᱚᱞᱦᱮ ᱟᱭᱳ ᱦᱚᱲ ᱠᱚᱦᱚᱸ ᱚᱱᱠᱟ ᱜᱮ ᱩᱱᱠᱩ ᱟᱠᱚᱣᱟᱜ ᱮᱸ ᱛᱚᱞᱟ ᱛᱩᱫ ᱠᱚᱠᱚ ᱪᱟᱞᱟᱣᱮᱱᱟ᱾ ᱚᱸᱰᱮ ᱠᱚ ᱨᱚᱦᱚᱭ ᱠᱟᱜ-ᱟ ᱟᱵᱟᱨ ᱮᱴᱟᱜ ᱚᱲᱟᱜ ᱵᱚᱱᱼᱼ ᱪᱟᱞᱟᱣᱮᱱᱟ ᱚᱸᱰᱮ ᱦᱚᱸ ᱠᱚ ᱧᱮᱞ ᱠᱮᱜ-ᱟ ᱚᱸᱰᱮ ᱢᱤᱫᱴᱟᱝ ᱩᱸ ᱩᱱᱤᱭᱟᱜ ᱚᱲᱟᱜ ᱨᱮ ᱦᱚᱲ ᱦᱚᱸᱼᱼ ᱥᱤ ᱠᱮᱜ-ᱟ ᱠᱚ ᱥᱤ ᱯᱩᱨᱟᱹᱣ ᱠᱟᱛᱮᱜ ᱚᱸᱰᱮᱼᱼ ᱟᱵᱟᱨ ᱩᱱᱤᱭᱟᱜ ᱠᱚ ᱨᱚᱦᱚᱭ ᱠᱮᱜ-ᱟ᱾ ᱦᱚᱜ-ᱚ ᱱᱚᱝᱠᱟ ᱢᱤᱫᱴᱟᱝ ᱛᱟᱦᱮᱸ ᱠᱟᱱ ᱛᱟᱵᱚᱱ ᱛᱟᱦᱮᱱᱟ ᱟᱵᱚᱣᱟᱜ ᱮᱸ ᱟᱵᱚ ᱥᱟᱶ ᱟᱨ‌ ᱟᱹᱫᱤᱵᱟᱹᱥᱤ ᱠᱷᱮᱨᱣᱟᱲ ᱥᱟᱶᱛᱟ ᱠᱚᱣᱟᱜ ᱢᱤᱫᱴᱟᱝ ᱚᱱᱠᱟ ᱢᱤᱫᱴᱟᱱ ᱟᱹᱱ ᱟᱹᱨᱤ ᱛᱟᱦᱮᱸ ᱠᱟᱱ ᱛᱟᱦᱮᱸᱜ᱾
ᱟᱪᱪᱷᱟ᱾
ᱱᱚᱜ ᱚᱱᱟ ᱟᱹᱱ ᱟᱹᱨᱤ ᱫᱚ, ᱩᱸᱻ ᱟᱹᱱ ᱟᱹᱨᱤ ᱫᱚ ᱫᱚᱦᱚᱠᱟᱜᱼᱼ ᱟ ᱟᱫ ᱪᱟᱵᱟᱜ ᱠᱟᱱ ᱛᱟᱵᱚᱱᱟ᱾
ᱦᱮᱸ ᱟᱫ ᱪᱟᱵᱟᱜ ᱠᱟᱱᱟ ᱛᱚ ᱟᱨ ᱱᱮᱛᱟᱨ ᱧᱮᱞᱚᱜ ᱠᱟᱱᱟ ᱰᱟᱹᱝᱨᱤᱼᱼ ᱞᱟᱹᱭ ᱵᱤᱱ ᱞᱟᱹᱭ ᱵᱤᱱ ᱟᱸᱡᱚᱢ ᱫᱟᱞᱤᱧ᱾
ᱟᱭ ᱱᱚᱜ-ᱚᱭ ᱡᱮ ᱟᱫ ᱪᱟᱵᱟᱜ ᱠᱟᱱ ᱛᱟᱵᱚᱱᱟ ᱱᱚᱣᱟ ᱟᱫ ᱪᱟᱵᱟᱜ ᱨᱮ ᱟᱵᱚᱼᱼ ᱚᱠᱟ ᱞᱮᱠᱟᱸ ᱠᱚᱸᱜ ᱚᱠᱟ ᱞᱮᱠᱟ ᱠᱟᱛᱜᱮ ᱵᱚᱱ ᱵᱟᱧᱪᱟᱣ ᱫᱚᱦᱚ ᱫᱟᱲᱮᱭᱟᱜ-ᱟ᱾
ᱦᱚᱜ ᱚᱭ ᱱᱚᱣᱟ ᱪᱟᱥᱵᱟᱥ ᱨᱮ ᱦᱚᱸᱜᱼᱚᱭ ᱟᱵᱚᱣᱟᱜ ᱢᱤᱫᱴᱟᱝ ᱡᱟᱦᱟᱸ ᱡᱩᱢᱤᱫ ᱧᱮᱞ ᱧᱟᱢᱮᱱ ᱛᱟᱢᱟ‌ ᱢᱟᱥᱮ ᱞᱟᱹᱭ ᱵᱤᱱ ᱱᱚᱣᱟ ᱤᱫᱤ‌ ᱠᱟᱛᱮᱜ?
ᱛᱚ ᱟᱹᱞᱤᱧ ᱢᱚᱱᱮᱭᱟ ᱱᱮᱛᱟᱨ ᱡᱮᱦᱮᱛᱩ ᱡᱩᱜᱽ ᱯᱚᱨᱤᱵᱚᱨᱛᱚᱱ ᱥᱟᱶ ᱥᱟᱶᱛᱮ ᱟᱹᱰᱤ ᱨᱚᱠᱚᱢ ᱢᱟᱱᱮ ᱡᱚᱱᱛᱨᱚ ᱯᱟᱛᱤ ᱱᱟᱜ ᱩᱱᱱᱚᱛᱤ ᱦᱩᱭᱩᱜ ᱠᱟᱱᱟ ᱛᱚ ᱥᱮᱭ ᱠᱷᱟᱹᱛᱤᱨ ᱛᱮ ᱟᱰᱤ ᱦᱚᱲ ᱜᱮ ᱡᱟᱦᱟᱸ ᱰᱟᱝᱨᱟ ᱱᱟᱦᱮᱞ ᱠᱚ ᱛᱟᱦᱮᱱ ᱛᱮ ᱞᱟᱦᱟᱛᱮ ᱛᱚ ᱟᱹᱰᱤ ᱦᱚᱲ ᱜᱮ ᱢᱟᱱᱮ ᱥᱩᱵᱤᱫᱟ ᱧᱮᱞ ᱠᱷᱟᱹᱛᱤᱨ ᱛᱮ ᱴᱟᱠᱴᱟᱨ ᱠᱚᱛᱮ ᱵᱮᱥᱤ ᱠᱚ ᱥᱤ ᱵᱟᱲᱟᱭᱫᱟ ᱛᱟᱦᱞᱮ ᱩᱝᱠᱩᱣᱟᱜ ᱠᱟᱹᱴᱤᱡ ᱥᱩᱢᱟᱹᱭ ᱠᱚᱦᱚᱸ ᱠᱚᱢᱚᱜ ᱠᱟᱱᱟ᱾ ᱛᱚ ᱰᱟᱝᱨᱤ ᱱᱟᱦᱮᱞ ᱛᱮ ᱡᱚᱠᱷᱚᱱ ᱵᱚᱱ ᱥᱤᱭᱟ ᱚᱱᱟ ᱨᱮᱦᱚᱸ ᱠᱟᱹᱴᱤᱡ ᱥᱚᱢᱚᱭ ᱠᱚ ᱵᱮᱥᱤ ᱦᱟᱛᱟᱣ ᱜᱮᱭᱟᱭ᱾ ᱟᱨ ᱱᱮᱛᱟᱨ ᱡᱟᱦᱟᱸ ᱢᱟᱱᱮ ᱡᱟᱭᱟᱜ ᱵᱮᱥᱤ ᱠᱷᱤ ᱠᱷᱮᱛ ᱠᱚ ᱢᱮᱱᱟᱜᱼᱟ ᱛᱟᱦᱞᱮ ᱤᱨ ᱥᱚᱢᱚᱭ ᱦᱚᱸ ᱢᱮᱥᱤᱱ ᱛᱮᱠᱚ ᱤᱨᱫᱟ ᱚᱝᱠᱟ ᱫᱚ ᱟᱫᱚ ᱫᱟᱛᱨᱚᱢ ᱛᱮ ᱡᱩᱢᱤᱫ ᱠᱟᱛᱮ ᱫᱚ ᱵᱟᱝ ᱠᱚ ᱤᱨᱫᱟ ᱛᱚ ᱟᱞᱤᱧ ᱢᱚᱱᱮᱭᱟ ᱢᱟᱱᱮ ᱡᱩᱜᱽ ᱥᱟᱶ ᱥᱟᱶᱛᱮ ᱢᱟᱱᱮ ᱚᱱᱮ ᱱᱤᱡᱮ ᱦᱚᱸ ᱠᱟᱹᱴᱤᱡ ᱯᱟᱞᱴᱟᱣ ᱫᱚᱨᱠᱟᱨ᱾ ᱟᱨ ᱡᱟ ᱱᱟᱦᱮᱞ ᱵᱤᱱ ᱞᱟᱹᱭ ᱠᱮᱫᱟ᱾ ᱫᱚ ᱡᱩᱫᱤ ᱠᱚᱢ ᱦᱟᱥᱟ ᱚᱱᱟ ᱯᱚᱠᱠᱷᱮ ᱫᱚ ᱱᱮᱛᱟᱨ ᱫᱚ ᱴᱷᱤᱠ ᱜᱮᱭᱟ ᱠᱤᱱᱛᱩ ᱡᱮᱦᱮᱛᱩ ᱱᱮᱛᱟᱨ ᱩᱱᱱᱚᱛᱚᱣ ᱠᱟᱱᱟ ᱚᱨᱛᱷᱚᱱᱤ ᱛᱤᱠ‌ ᱟᱨ ᱱᱤᱭᱟᱹ ᱢᱟᱱᱮ ᱜᱟᱲᱤ ᱠᱚ ᱥᱮ ᱨᱚᱠᱚᱢ ᱛᱟᱦᱞᱮ ᱚᱱᱟᱛᱮ ᱟᱹᱰᱤ ᱦᱚᱲᱜᱮ ᱥᱩᱵᱤᱫᱟ ᱠᱷᱟᱹᱛᱤᱨ ᱛᱮ ᱚᱱᱟ ᱠᱚᱜᱮ ᱵᱮᱥᱤ ᱠᱚ ᱵᱮᱵᱚᱦᱟᱨ ᱜᱮᱭᱟ᱾ ᱟᱛᱳ ᱟᱛᱳ ᱚᱲᱟᱜ ᱠᱚᱨᱮ ᱫᱚ ᱧᱮᱧᱟᱢᱚᱜ ᱜᱮᱭᱟ ᱱᱟᱦᱮᱞ ᱠᱚᱦᱚ ᱛᱟᱦᱮᱱ ᱜᱮᱭᱟ ᱡᱷᱚᱛᱚ ᱚᱲᱟᱜ ᱨᱮᱜᱮ᱾ ᱟᱞᱮ ᱟᱹᱛᱩ ᱨᱮᱦᱚᱸ ᱡᱷᱚᱛᱚ ᱦᱚᱲᱟᱜ ᱜᱮ ᱱᱟᱦᱮᱞ ᱠᱚ ᱢᱮᱱᱟᱜ ᱜᱮᱭᱟ᱾ ᱛᱚᱵᱮ ᱡᱚᱠᱷᱚᱱ ᱦᱚᱭᱛᱚ ᱧᱮᱞᱚᱜ ᱠᱟᱱᱟ ᱡᱮ ᱟᱹᱰᱤ ᱜᱮ ᱵᱷᱤᱲ ᱢᱟᱱᱮ ᱥᱚᱢᱚᱭ ᱥᱮᱨᱚᱠᱚᱢ ᱵᱟᱹᱱᱩᱜᱼᱟ ᱪᱟᱨᱟ ᱠᱚ ᱦᱟᱨᱟ ᱟᱠᱟᱱᱟ ᱛᱟᱦᱞᱮ ᱟᱹᱰᱤ ᱦᱚᱲᱜᱮ ᱱᱤᱭᱟᱹ ᱜᱟᱹᱲᱤ ᱠᱮ ᱵᱤᱥᱤᱨ ᱵᱷᱟᱜᱽ ᱠᱚ ᱥᱤ ᱜᱮᱭᱟ ᱟᱨ ᱱᱤᱛᱚᱜ ᱫᱚ ᱜᱟᱹᱰᱤ ᱛᱤᱜᱤ ᱵᱤᱥᱤ ᱠᱚ ᱥᱤᱭᱫᱟ᱾ ᱟ ᱟᱹᱵᱤᱱ ᱜᱤ ᱡᱚᱫᱤ ᱠᱤᱪᱷᱩ ᱵᱤᱱ ᱞᱟᱹᱭ ᱠᱮᱭᱟ ᱱᱤᱭᱟᱹ ᱵᱮᱯᱟᱨ ᱨᱮ᱾
ᱦᱚᱭ ᱜᱚᱝᱠᱮ ᱟᱢᱦᱚᱸ ᱱᱟᱯᱟᱭ ᱫᱤᱥᱦᱩᱫᱤᱥ ᱠᱟᱛᱷᱟ ᱜᱮ ᱢᱮ ᱞᱟᱹᱭᱟᱹᱧ ᱠᱟᱱᱟ᱾ ᱱᱤᱛᱚᱜ ᱫᱚ ᱟᱵᱚ ᱵᱚᱱ ᱮᱸ ᱞᱟᱦᱟᱱᱛᱤ ᱰᱟᱦᱟᱨ ᱨᱮᱵᱚᱱ ᱩᱭᱦᱟᱹᱨ ᱠᱟᱜᱼᱟ ᱥᱟᱬᱮᱥ ᱨᱮᱱᱟᱜ ᱠᱟᱛᱷᱟ ᱵᱚᱱ ᱩᱭᱦᱟᱹᱨᱮᱜᱼᱟ᱾ ᱛᱟᱦᱞᱮ ᱡᱷᱚᱛᱚ ᱥᱮᱱᱜᱮ ᱟᱵᱚ ᱤᱭᱟᱹ ᱢᱮᱸᱫ ᱞᱩᱛᱩᱨ ᱫᱚ ᱞᱟᱜᱟᱣ ᱦᱩᱭᱩᱜ ᱛᱟᱵᱚᱱ ᱜᱮᱭᱟ᱾ ᱛᱟᱦᱞᱮ ᱟᱵᱚ ᱞᱟᱦᱟᱛᱮ ᱟᱵᱚ ᱵᱚ ᱧᱮᱞ ᱠᱮᱜᱼᱟ ᱡᱮ ᱟᱵᱚ ᱦᱚᱸ ᱦᱚᱸᱜᱼᱚᱭ ᱡᱟᱦᱟᱸ ᱡᱩᱢᱤᱫ ᱛᱟᱦᱮᱸ ᱠᱟᱱ ᱛᱟᱵᱚᱱᱟ᱾ ᱡᱩᱢᱤᱫ ᱫᱚ ᱛᱟᱦᱮᱸ ᱛᱟᱦᱮᱱ ᱜᱮ ᱛᱟᱵᱚᱱᱟ ᱟᱫᱚ ᱱᱤᱛᱚᱜ ᱵᱚᱱ ᱧᱮᱞᱮᱜᱼᱟ ᱦᱮᱸ ᱡᱟᱦᱟᱸ ᱞᱮᱠᱟ ᱥᱟᱬᱮᱥ ᱨᱮᱱᱟᱜ ᱟᱹᱱ ᱟᱹᱨᱤ ᱛᱮ ᱦᱮᱡ ᱟᱠᱟᱱᱟ
ᱦᱮᱸ
ᱞᱚᱥᱚᱫᱮᱜᱼᱟ ᱠᱚ ᱴᱨᱟᱠᱴᱚᱨ ᱛᱮ ᱨᱳᱴᱟᱨ ᱠᱚᱛᱮ ᱚᱸᱭ ᱵᱚᱱ ᱞᱚᱥᱚᱫ ᱵᱟᱲᱟᱭᱟ ᱟᱫᱚ ᱡᱟᱦᱟᱸᱭ ᱡᱟᱹᱥᱛᱤ ᱵᱟᱹᱫᱽ ᱠᱚ ᱢᱮᱱᱟᱜ ᱠᱟᱜ ᱠᱚᱣᱟ ᱟᱨ ᱚᱱᱟ ᱫᱚ ᱩᱝᱠᱩ ᱫᱚ ᱚᱱᱟ ᱠᱚᱛᱮ ᱜᱮᱠᱚ ᱨᱟᱹᱜ ᱥᱤᱭᱟ᱾ ᱤᱨᱚᱜ ᱥᱚᱢᱚᱭ ᱦᱚᱸ ᱚᱠᱚᱭᱟᱜ ᱡᱟᱹᱥᱛᱤ ᱵᱟᱹᱫ ᱢᱮᱱᱟᱜᱼᱟ ᱲᱟᱜ ᱠᱟᱹᱢᱤ ᱫᱚ ᱚᱱᱟ ᱛᱮᱜᱮᱭ ᱤᱨᱟᱭ ᱦᱟᱸᱜ᱾ ᱤᱨᱩᱜ ᱜᱟᱹᱲᱤ ᱛᱮ ᱤᱨᱟᱭ ᱟᱨ ᱦᱩᱸ ᱪᱮᱜ ᱵᱚᱱ ᱱᱤᱛᱚᱜ ᱫᱚ ᱟᱵᱟᱨ ᱦᱚᱭᱞᱚᱝ ᱠᱟᱹᱴᱤᱡ ᱦᱟᱱᱛᱮ ᱱᱟᱛᱮᱜ ᱠᱟᱱ ᱛᱟᱵᱚ ᱛᱚ ᱡᱩᱜᱽ ᱥᱟᱶ ᱥᱟᱶᱛᱮ ᱦᱚᱭ ᱦᱤᱸᱥᱤᱫᱽ ᱱᱟᱜ ᱦᱚᱸ ᱠᱟᱹᱴᱤᱡᱽ ᱮ ᱚᱨᱥᱚᱝ ᱫᱚ ᱯᱟᱲᱟᱜ ᱜᱮᱭᱟ ᱦᱚᱸᱜᱼᱚᱭ ᱦᱚᱭᱞᱚᱝ ᱟᱵᱚ ᱱᱟᱦᱮᱞ ᱛᱮᱫᱚ ᱥᱤ ᱠᱚᱨᱛᱮ ᱜᱮ ᱥᱤ ᱞᱮᱠᱷᱟᱱ ᱜᱮ ᱟᱹᱰᱤ ᱫᱤᱱ ᱫᱷᱚᱨᱭᱮ ᱥᱚᱢᱚᱭᱮ ᱦᱟᱛᱟᱣ ᱛᱟᱵᱚᱱᱟ ᱟᱨ ᱟᱹᱰᱤ ᱞᱚᱜᱚᱱ ᱛᱮ ᱦᱩᱭᱩᱜᱼᱟ ᱟ ᱡᱟᱦᱟᱸ ᱛᱤᱱ ᱫᱤᱱ ᱦᱚᱭ ᱫᱟᱜ ᱠᱚ ᱛᱟᱦᱮᱸ ᱤᱱᱟᱹ ᱵᱷᱤᱛᱤᱨ ᱨᱮᱜᱮ ᱨᱚᱦᱚᱭ ᱠᱟᱜᱼᱟ ᱦᱩᱭᱩᱜᱼᱟ ᱦᱚᱜᱼᱚ ᱱᱚᱝᱠᱟ ᱡᱩᱜᱽ ᱥᱟᱶᱛᱮ ᱟᱵᱚ ᱦᱚᱸ ᱛᱟᱞ ᱢᱤᱞᱟᱹᱣ ᱠᱟᱛᱮᱜ ᱜᱮ ᱛᱟᱦᱮᱸ ᱦᱩᱭᱩᱜ ᱛᱟᱵᱚᱱᱟ ᱮᱸ ᱟ ᱮᱱᱨᱮᱦᱚᱸ ᱟᱫᱚ ᱚᱠᱚᱣ ᱠᱚᱣᱟᱜ ᱫᱚ ᱠᱚᱢ ᱢᱮᱱᱟᱜ ᱛᱟᱠᱚᱣᱟ ᱩᱝᱠᱩ ᱫᱚ ᱠᱚ ᱪᱮᱥᱴᱟᱭᱟ ᱤᱧᱫᱚ ᱩᱝᱠᱩ ᱫᱚᱠᱚ ᱨᱤᱠᱟᱹᱭᱟ ᱡᱮ ᱠᱚᱢ ᱦᱟᱥᱟ ᱨᱮᱫᱚ ᱱᱟᱦᱮᱞ ᱛᱮᱜᱮ ᱥᱤ ᱞᱮᱠᱷᱟᱱ ᱜᱮ ᱱᱟᱯᱟᱭᱚᱜᱼᱟ ᱟᱫᱚ ᱱᱚᱸᱰᱮ ᱵᱚᱱ ᱞᱟᱹᱭ ᱫᱟᱲᱮᱜᱼᱟ ᱡᱮ ᱟᱵᱚ ᱦᱩᱭᱩᱜ ᱠᱟ ᱱᱟ ᱦᱮᱞ ᱱᱟᱦᱮᱞ ᱛᱮᱫᱚ ᱥᱤ ᱞᱮᱠᱷᱟᱱ ᱠᱚ ᱱᱚᱣᱟ ᱟᱸᱡᱚᱢ ᱠᱟᱱ ᱜᱮᱭᱟ ᱡᱮ ᱱᱟᱦᱮᱞ ᱛᱮ ᱥᱤ ᱞᱮᱠᱷᱟᱱ ᱫᱚ ᱟᱹᱰᱤ ᱟ ᱦᱩᱲᱩ ᱠᱚᱦᱚᱸ ᱱᱟᱯᱟᱭ ᱜᱮ ᱦᱩᱭᱩᱜᱼᱟ ᱡᱟᱦᱟᱸ ᱩᱱᱟᱹᱜ ᱡᱟᱦᱟᱸ ᱵᱚᱱ ᱞᱟᱹᱭᱟ ᱱᱚᱣᱟ ᱛᱮᱫᱚ ᱠᱟᱹᱴᱤᱡ ᱦᱟᱥᱟ ᱦᱚᱸ ᱠᱟᱹᱴᱤᱡ ᱠᱮᱴᱮᱡᱚᱜᱼᱟ ᱴᱨᱟᱠᱴᱚᱨ ᱠᱚᱛᱮ ᱫᱚ ᱠᱮᱴᱮᱡᱚᱜᱼᱟ ᱚᱱᱟᱛᱮ ᱵᱟᱱᱟᱨ ᱨᱮᱱᱟᱜ ᱜᱮ ᱢᱤᱫᱴᱟᱝ ᱥᱟᱢᱚᱡᱚᱥᱥᱚ ᱫᱚᱦᱚ ᱠᱟᱛᱮᱫ ᱜᱮ ᱪᱟᱞᱟᱣ ᱦᱩᱭᱩᱜ ᱛᱟᱵᱚᱱᱟ ᱟᱨᱚ ᱪᱮᱫ᱾
ᱦᱮᱸ ᱦᱮᱸ᱾ ᱛᱚᱵᱮ ᱱᱮᱛᱟᱨ ᱧᱮᱞᱚᱜ ᱠᱟᱱᱟ ᱡᱟᱦᱟᱸᱭ ᱢᱟᱱᱮ ᱢᱮᱥᱤᱱ ᱛᱮ ᱦᱩᱲᱩᱠᱚ ᱤᱨ ᱫᱟ᱾ ᱛᱟᱦᱚᱞᱮ ᱡᱟᱦᱟᱸᱭ ᱠᱟᱹᱴᱤᱡ ᱨᱮᱸᱜᱮᱡ ᱦᱚᱲ ᱠᱚ ᱢᱮᱱᱟᱜ ᱠᱚᱣᱟ ᱛᱟᱦᱞᱮ ᱩᱝᱠᱩ ᱡᱟᱦᱟᱸᱭ ᱩᱱᱠᱩ ᱠᱟᱹᱢᱤ ᱞᱟᱹᱜᱤᱫ᱾ ᱡᱟᱦᱟᱸᱭ ᱠᱚ ᱚᱯᱮᱠ ᱟᱠᱟᱼᱟ᱾ ᱛᱟᱦᱞᱮ ᱡᱚᱠᱷᱚᱱ ᱢᱮᱥᱤᱱ ᱛᱮᱠᱚ ᱤᱨ ᱫᱟ ᱩᱱᱠᱩ ᱠᱟᱹᱢᱤ ᱜᱤ ᱠᱤᱱᱛᱩ ᱵᱟᱝᱠᱚ ᱧᱟᱢ ᱮᱫᱟ ᱦᱩᱲᱩ ᱤᱨ ᱠᱚ ᱫᱚ᱾ ᱩᱱᱠᱩᱣᱟᱜ ᱠᱟᱹᱴᱤᱡ ᱠᱚᱢᱚᱜ ᱠᱟᱱᱟ ᱠᱟᱹᱢᱤ ᱠᱚᱦᱚᱸ ᱠᱚᱢᱚᱜ ᱠᱟᱱᱟ᱾ ᱩᱝᱠᱩ ᱱᱤᱭᱟᱹ ᱩᱝᱠᱩᱣᱟᱜ ᱠᱟᱹᱴᱤᱡ ᱚᱥᱩᱵᱤᱫᱟ ᱦᱩᱭᱩᱜ ᱠᱟᱱᱟ᱾ ᱩᱝᱠᱩ ᱫᱚ ᱥᱟᱨᱟ ᱵᱚᱪᱷᱚᱨ ᱠᱚ ᱠᱟᱹᱢᱤ ᱠᱮᱭᱟ ᱦᱩᱲᱩ ᱤᱨ ᱠᱚ᱾ ᱟᱨ ᱡᱚᱠᱷᱚᱱ ᱢᱮᱥᱤᱱ ᱛᱮᱠᱚ ᱤᱨ ᱮᱫᱟ ᱛᱟᱦᱞᱮ ᱩᱱᱟᱹᱜ ᱦᱚᱲ ᱫᱚ ᱟᱫᱚ ᱵᱟᱝᱠᱚ ᱫᱚᱨᱠᱟᱨᱚᱜ ᱠᱟᱱᱟ᱾ ᱛᱟᱦᱚᱞᱮ ᱱᱩᱠᱩᱣᱟᱜ ᱠᱟᱹᱴᱤᱡ ᱚᱱᱟ ᱠᱟᱹᱢᱤ ᱨᱮᱱᱟᱜ ᱦᱚᱸ ᱠᱚᱢ ᱦᱤᱡᱩᱜ ᱠᱟᱱᱟ ᱡᱟᱦᱟᱸᱭ ᱨᱮᱸᱜᱮᱡᱽ ᱦᱚᱲ ᱠᱚ ᱢᱮᱱᱟᱜ ᱵᱚᱱᱟ᱾ ᱚᱱᱟ ᱠᱟᱹᱴᱤᱡ ᱚᱥᱩᱵᱤᱫᱟ ᱦᱩᱭᱩᱜ ᱠᱟᱱᱟ ᱠᱟᱹᱢᱤ ᱥᱮᱫ ᱦᱚᱸ ᱥᱮᱨᱚᱠᱚᱢ ᱠᱟᱹᱢᱤ ᱠᱚᱦᱚᱸ ᱵᱟᱝ ᱧᱟᱢᱚᱜ ᱠᱟᱱᱟ᱾
ᱦᱳᱭ ᱦᱳᱭ ᱥᱟᱹᱨᱤ ᱠᱟᱛᱷᱟ ᱜᱮᱢ ᱞᱟᱹᱭ ᱱᱚᱭ ᱟᱵᱚ ᱡᱟᱦᱟᱸ ᱛᱤᱱᱟᱹᱜ ᱟᱵᱚ ᱫᱚᱵᱚᱱ ᱵᱟᱲᱟᱭ ᱜᱮᱭᱟ ᱟᱵᱚ ᱠᱷᱮᱨᱣᱟᱞ ᱟᱹᱫᱤᱵᱟᱹᱥᱤ ᱥᱟᱱᱛᱟᱲ ᱦᱚᱲ ᱫᱚ ᱨᱮᱸᱜᱮᱡᱽ ᱜᱮᱭᱟ ᱵᱚᱱ ᱟᱵᱚ ᱫᱚ ᱵᱤᱨ ᱵᱩᱨᱩ ᱨᱮ ᱛᱟᱦᱮᱱ ᱦᱚᱲ ᱠᱟᱱ ᱛᱟᱦᱮᱸᱜ ᱵᱚᱱᱟ ᱵᱤᱨ ᱵᱩᱨᱩ ᱱᱚᱭ ᱟᱵᱚ ᱱᱟᱦᱮᱞ ᱪᱟᱥ ᱠᱟᱛᱮ ᱜᱮ ᱵᱚᱱ ᱟᱹᱥᱩᱞᱚᱜ ᱠᱟᱱ ᱛᱟᱦᱮᱸᱫ ᱱᱚᱭ ᱟᱫᱚ ᱱᱤᱛᱚᱜ ᱫᱚ ᱧᱮᱞᱮᱜ ᱟ ᱵᱚᱱ ᱥᱚᱥᱱᱚᱜ ᱞᱟᱦᱟᱱᱛᱤ ᱥᱟᱶ ᱥᱟᱶᱛᱮ ᱟᱵᱚ ᱦᱚᱸ ᱞᱟᱦᱟᱱᱛᱤ ᱦᱩᱭᱩᱜ ᱠᱟᱱ ᱛᱟᱵᱚᱱᱟ ᱚᱱᱟᱛᱮ ᱟᱵᱚᱨᱮᱱ ᱡᱟᱦᱟᱸ ᱛᱤᱱᱟᱹᱜ ᱜᱩᱱᱤ ᱜᱩᱨᱩᱤ ᱨᱮᱸᱜᱮᱡ ᱠᱚ ᱢᱮᱱᱟᱜ ᱟᱠᱟᱫ ᱠᱚᱣᱟ ᱩᱱᱠᱩ ᱫᱚ ᱠᱟᱹᱢᱤ ᱠᱚ ᱵᱟᱝᱠᱚ ᱧᱟᱢᱮᱫ ᱛᱮ ᱟᱫᱚ ᱩᱱᱠᱩ ᱦᱚᱸ ᱢᱚᱱᱮ ᱡᱤᱣᱤ ᱨᱮ ᱟᱹᱲᱤᱥ ᱵᱩᱡᱷᱟᱹᱣᱟ ᱡᱮ ᱟᱞᱮ ᱫᱚ ᱠᱟᱹᱢᱤ ᱱᱟ ᱦᱚᱲ ᱠᱟᱱᱟᱞᱮ ᱮᱱᱟᱝ ᱫᱚ ᱨᱚᱦᱚᱭ ᱥᱚᱢᱚᱭ ᱠᱚ ᱞᱟᱹᱭᱟᱞᱮ ᱤᱨ ᱥᱚᱢᱚᱭ ᱵᱟ ᱠᱚ ᱞᱟᱹᱭᱟᱞᱮ ᱠᱟᱱᱟ᱾ ᱦᱚᱸᱜ ᱱᱚᱝᱠᱟ ᱢᱤᱫᱴᱟᱱ ᱠᱟᱹᱲᱤᱥ ᱟᱹᱲᱤᱥ ᱠᱚ ᱵᱩᱡᱷᱟᱹᱣᱟ ᱟᱹᱲᱤᱥ ᱠᱟᱹᱦᱥ ᱠᱚ ᱵᱩᱡᱷᱟᱹᱣᱟ᱾ ᱟᱠᱚᱣᱟᱜ ᱢᱚᱱᱮ ᱨᱮᱦᱚᱸ ᱟᱫᱚ ᱚᱱᱟ ᱫᱚ ᱛᱟᱦᱮᱱ ᱜᱮᱭᱟ ᱟᱫᱚ ᱱᱚᱣᱟ ᱠᱚ ᱛᱟᱦᱮᱱ ᱜᱮᱭᱟ ᱚᱱᱟ ᱠᱚᱫᱚ ᱱᱤᱡᱮ ᱛᱟᱞᱟ ᱛᱮᱜᱮ ᱥᱩᱢᱨᱟᱹ ᱦᱩᱭᱩᱜᱼᱟ᱾
ᱦᱮᱸ᱾ ᱟᱪᱪᱷᱟ ᱱᱮᱛᱟᱨ ᱡᱟᱦᱟᱸ ᱦᱩᱲᱩ ᱠᱚᱵᱚᱱ ᱨᱚᱦᱚᱭ ᱫᱟ ᱠᱤᱱᱛᱩ ᱱᱮᱛᱟᱨ ᱧᱮᱞᱚᱜ ᱠᱟᱱᱟ ᱯᱟᱹᱦᱤᱞ ᱫᱚ ᱦᱩᱲᱩ ᱨᱚᱦᱚᱭ ᱥᱚᱢᱚᱭ ᱮᱢᱱᱤ ᱜᱩᱨᱤᱡ ᱠᱚ ᱡᱚᱭᱵᱚᱥᱟᱨ ᱚᱱᱠᱟᱱᱟᱜ ᱜᱮ ᱵᱮᱥᱤ ᱮᱢ ᱦᱩᱭᱩᱜ ᱛᱟᱦᱮᱸᱫ᱾ ᱚᱱᱟ ᱛᱮᱜᱮ ᱦᱩᱲᱩ ᱠᱚ ᱠᱤᱱᱛᱩ ᱟᱹᱰᱤ ᱡᱟᱹᱥᱛᱤ ᱦᱩᱭᱩᱜ ᱛᱟᱭᱟ ᱟᱹᱰᱤ ᱜᱮ ᱯᱷᱚᱞᱚᱱ ᱠᱚ ᱵᱷᱟᱜᱤ ᱮᱵᱚᱝ ᱵᱮᱥᱤ ᱯᱚᱨᱢᱟᱱ ᱦᱩᱭᱩᱜ ᱛᱟᱦᱮ ᱾ ᱱᱮᱛᱟᱨ ᱧᱮᱞ ᱦᱩᱭᱩᱜ ᱠᱟᱱᱟ ᱟᱹᱰᱤ ᱨᱚᱠᱚᱢ ᱢᱟᱱᱮ ᱨᱟᱥᱟᱭᱱᱤᱠ ᱠᱮᱢᱤᱠᱮᱞ ᱠᱚ ᱮᱢ ᱦᱩᱭᱩᱜ ᱠᱟᱱᱟ ᱥᱮᱭ ᱚᱱᱩᱯᱟᱛ ᱛᱮ ᱠᱤᱱᱛᱩ ᱯᱷᱚᱞᱚᱱ ᱠᱚᱦᱚᱸ ᱵᱟᱝ ᱦᱩᱭᱩᱜ ᱠᱟᱱᱟ᱾ ᱟᱨ ᱚᱱᱟ ᱠᱚ ᱡᱩᱫᱤ ᱡᱚᱢ ᱡᱚᱢ ᱞᱮᱠᱷᱟᱱ ᱛᱟᱦᱚᱞᱮ ᱟᱵᱚ ᱦᱚᱲᱢᱚ ᱥᱮᱮᱫ ᱠᱷᱚᱛᱤ ᱠᱚᱭ ᱮᱢ ᱮᱫᱟ᱾ ᱛᱚ ᱱᱤᱭᱟᱹ ᱪᱮᱫ ᱵᱱ ᱢᱚᱱᱭᱟ ᱡᱮ ᱛᱤᱱᱟᱹᱜ ᱴ ᱵᱷᱟᱜᱮ ᱦᱩᱭᱩᱜᱭᱳᱜ ᱠᱟᱱᱟ? ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱱᱤᱭᱟᱹ ᱡᱟ ᱨᱟᱥᱟᱭᱚᱱᱤᱠ ᱠᱮᱢᱤᱠᱮᱞ ᱠᱚ ᱵᱮᱵᱟᱨᱫᱟ ᱥᱟᱠ ᱥᱚᱵᱽᱡᱤᱷᱠᱚ ᱥᱩᱨᱩ ᱠᱚᱨᱮ ᱟᱵᱚᱣᱟᱜ ᱡᱟᱦᱟᱸ ᱦᱩᱲᱩ ᱠᱚ ᱢᱮᱱᱟᱜᱼᱟ ᱪᱟᱥᱵᱟᱥ᱾
ᱦᱳᱭ ᱟᱫᱚ ᱦᱟᱸᱜ ᱱᱚᱣᱟ ᱠᱟᱛᱷᱟ ᱦᱚᱸᱵᱮᱱ ᱞᱟᱹᱭᱮᱫᱼᱟ ᱡᱮ ᱪᱟᱥᱵᱟᱥ ᱨᱮᱱᱟᱜ ᱠᱟᱛᱷᱟ ᱨᱟᱠᱟᱵ ᱢᱮᱱᱟᱜ ᱜᱮᱭᱟ ᱡᱚᱠᱷᱚᱱ ᱱᱚᱸᱰᱮ ᱵᱚᱱ ᱞᱟᱹᱭᱟ᱾ ᱟᱵᱚᱨᱮᱱ ᱩᱱ ᱥᱩᱚᱢᱚᱭ ᱫᱚ ᱜᱚᱲ ᱯᱮᱨᱮᱡ ᱜᱟᱹᱭ ᱰᱟᱝᱨᱟ ᱠᱟᱰᱟ ᱠᱚᱠᱚ ᱛᱟᱦᱮᱸ ᱠᱟᱱᱟ᱾ ᱱᱚᱜᱼᱚᱭ ᱩᱱᱩᱠᱩᱣᱟᱜ ᱡᱟᱦᱟᱸ ᱛᱮ ᱡᱟᱦᱟᱸ ᱟᱵᱚ ᱵᱚᱱ ᱞᱟᱹᱭᱭᱟᱜ ᱠᱟᱱᱟ ᱤᱡ ᱠᱟᱱ ᱛᱟᱠᱚᱣᱟ ᱚᱱᱟ ᱤᱡ ᱫᱚ ᱟᱵᱚ ᱢᱤᱫᱴᱟᱝ ᱥᱟᱨ ᱞᱮᱠᱟᱛᱮᱵᱚᱱ ᱵᱮᱵᱚᱦᱟᱨᱮᱫ ᱠᱟᱱ ᱛᱟᱦᱮᱸᱫ ᱵᱟᱹᱭᱫ ᱨᱮ ᱵᱟᱹᱭᱦᱟᱹᱲ ᱨᱮ ᱚᱱᱟ ᱥᱟᱨ ᱵᱚᱱ ᱮᱢᱟᱜ ᱠᱟᱜ ᱠᱟᱱ ᱛᱟᱦᱮᱸᱫ ᱚᱱᱟ ᱛᱮᱜᱮ ᱟᱡᱛᱮᱜᱮ ᱦᱩᱲᱩ ᱠᱚ ᱦᱩᱭᱩᱜ ᱠᱟᱱ ᱛᱟᱦᱮᱸᱫ ᱟᱫᱚ ᱱᱚᱜᱼᱚ ᱱᱚᱝᱠᱟ ᱱᱟᱦᱟᱜ ᱞᱮᱠᱟ ᱡᱟᱦᱟᱸ ᱞᱮᱠᱟ ᱫᱚᱢᱮ ᱴᱟᱝᱠᱤ ᱠᱚᱵᱚᱱ ᱜᱚᱜ ᱮᱼᱟ ᱚᱱᱟᱦ ᱵᱟᱝ ᱦᱩᱭᱩᱜ ᱠᱟᱱ ᱛᱟᱦᱮᱸᱫ ᱞᱟᱦᱟ ᱛᱮᱫᱚ ᱨᱟᱱ ᱥᱟᱨᱠᱟᱨ ᱦᱚᱸ ᱵᱟᱝ ᱮᱢ ᱦᱩᱭᱩᱜ ᱠᱟᱱ ᱛᱟᱦᱮᱸᱫ᱾ ᱱᱚᱜᱼᱚᱭ ᱡᱮ ᱩᱱ ᱚᱠᱛᱚ ᱡᱮ ᱨᱟᱱ ᱥᱟᱨ ᱵᱟᱝᱠᱚ ᱮᱢᱟᱜ ᱠᱟᱱ ᱛᱟᱦᱮᱸᱱᱟ ᱚᱱᱟᱛᱮ ᱟᱵᱚ ᱢᱟᱹᱱᱢᱤ ᱪᱮᱛᱟᱱ ᱢᱟᱹᱱᱢᱤ ᱠᱚᱦᱚᱸ ᱟᱹᱰᱤ ᱫᱤᱱ ᱜᱮ ᱱᱚᱣᱟ ᱫᱷᱟᱹᱨᱛᱤ ᱨᱮᱠᱚ ᱵᱟᱧᱪᱟᱣ ᱛᱟᱦᱮᱱ ᱠᱟᱱ ᱛᱟᱦᱮᱸᱫ ᱩᱱᱠᱩ ᱪᱮᱛᱟᱱ ᱨᱮ ᱚᱱᱠᱟᱱᱟᱜ ᱡᱟᱦᱟᱸ ᱞᱮᱠᱟᱱᱟᱜ ᱨᱳᱜ ᱜᱮ ᱵᱟᱝ ᱥᱤᱨᱡᱚᱱᱚᱜᱼᱟ ᱟᱨ ᱱᱚᱣᱟ ᱞᱟᱭᱚᱝ ᱦᱚᱸ ᱵᱟᱭ ᱵᱟᱹᱲᱤᱡᱚᱜ ᱠᱟᱱᱟ᱾ ᱛᱟᱦᱮᱸᱱ ᱱᱤᱛᱚᱜ ᱟᱵᱚ ᱡᱟᱦᱟᱸ ᱛᱤᱱᱟᱹᱜ ᱨᱟᱱ ᱥᱟᱨ ᱵᱚᱱ ᱮᱢᱟᱜ ᱠᱟᱱᱟ ᱟᱹᱰᱤ ᱞᱚᱜᱚᱱ ᱟᱞᱜᱟᱛᱮ ᱦᱩᱭᱩᱜ ᱠᱟᱱᱟ ᱚᱱᱠᱟᱜ ᱜᱮ ᱢᱟᱹᱱᱢᱤᱭᱟᱜ ᱦᱚᱲᱢᱚ ᱨᱮᱦᱚᱸ ᱚᱱᱠᱟᱜᱮ ᱨᱳᱜᱽ ᱟᱡᱟᱨ ᱥᱤᱨᱡᱚᱱᱚᱜ ᱠᱟᱱᱟ ᱟᱨ ᱩᱱᱦ ᱱᱚᱣᱟ ᱫᱷᱩᱲᱤ ᱫᱷᱟᱹᱨᱛᱤ ᱠᱷᱚᱱ ᱵᱤᱫᱟᱹᱭ ᱠᱚ ᱦᱟᱛᱟᱣᱮᱫᱼᱟ᱾
ᱦᱮᱸ ᱢᱟᱱᱮ ᱟᱹᱰᱤ ᱠᱚᱢ ᱵᱚᱭᱚᱥ ᱨᱮ ᱱᱟᱱᱟ ᱨᱚᱠᱚᱢ ᱨᱳᱜᱽ ᱟᱡᱟᱨ ᱦᱩᱭᱩᱜ ᱠᱟᱱᱟ᱾
ᱦᱳᱭ ᱟᱹᱰᱤ ᱠᱚᱢ ᱵᱚᱭᱮᱥ ᱨᱮᱜᱮ ᱟᱫᱚ ᱱᱚᱣᱟ ᱫᱚ ᱦᱟᱸᱜ ᱚᱱᱮ ᱵᱚᱱ ᱞᱟᱹᱭᱮᱫ ᱟᱫᱚ ᱟᱫᱚ ᱟᱵᱚ ᱫᱚ ᱵᱟᱵᱚᱱ ᱵᱟᱲᱟᱭᱟ ᱚᱱᱟ ᱫᱚ ᱦᱟᱱᱮ ᱡᱟᱦᱟᱸᱭ ᱠᱚᱭ ᱵᱮᱱᱟᱣᱮᱫ ᱠᱟᱱᱣᱟ ᱢᱤᱫᱴᱟᱝ ᱥᱟᱨ ᱨᱮ ᱠᱚ ᱵᱮᱱᱟᱣ ᱟᱠᱟᱫᱼᱟ ᱚᱱ ᱪᱮᱫ ᱪᱮᱫ ᱦᱟᱜ ᱠᱚ ᱢᱮᱥᱟᱣᱮᱫᱼᱟ᱾ ᱚᱱᱟ ᱢᱮᱥᱟ ᱥᱚᱢᱚᱭ ᱫᱚ ᱟᱵᱚ ᱫᱚ ᱵᱟᱵᱚᱱ ᱛᱟᱦᱮᱱ ᱠᱟᱱᱟ ᱩᱱᱤ ᱫᱚ ᱩᱭᱦᱟᱹᱨ ᱠᱟᱜ ᱟᱭ ᱡᱮ ᱤᱧ ᱫᱚ ᱱᱚᱣᱟ ᱦᱩᱲᱩ ᱫᱟᱨᱮ ᱨᱮ ᱞᱚᱜᱚᱱᱤᱧ ᱦᱟᱨᱟ ᱦᱚᱪᱚᱭᱟ ᱟᱨ ᱤᱧᱟᱹᱜ ᱟᱵᱟᱨ ᱱᱚᱣᱟ ᱦᱩᱲᱩ ᱦᱩᱭ ᱠᱟᱛᱮᱜ ᱢᱟᱹᱱᱢᱤ ᱠᱚ ᱡᱚᱢ ᱢᱟ ᱢᱟᱹᱱᱢᱤᱭᱟᱜ ᱪᱮᱫ ᱦᱩᱭᱩᱜᱼᱟ ᱚᱱᱟ ᱫᱚ ᱛᱟᱭᱚᱢ ᱫᱟᱨᱟᱢ ᱨᱮ ᱤᱯᱷᱮᱠᱴᱥ ᱯᱟᱲᱟᱜ ᱢᱟ ᱥᱮ ᱱᱚᱝᱠᱟ ᱵᱟᱹᱲᱤᱡ ᱡᱚᱨᱥᱚᱝ ᱯᱟᱲᱟᱜᱼᱟ ᱫᱚ ᱩᱱᱤ ᱫᱚ ᱚᱱᱟ ᱵᱟᱭ ᱩᱭᱦᱟᱹᱨᱟ ᱩᱱᱤ ᱫᱚ ᱩᱭᱦᱟᱹᱨᱟ ᱯᱚᱭᱥᱟᱭ ᱩᱭᱦᱟᱹᱨ ᱞᱮᱠᱷᱟᱱ ᱜᱮ ᱩᱱᱤᱭᱟᱜ ᱫᱚ ᱱᱚᱜᱼᱚᱭ ᱟᱭᱟᱜ ᱠᱟᱹᱢᱤ ᱫᱚ ᱪᱟᱵᱟᱭᱮᱱ ᱛᱟᱭᱟ᱾
ᱦ ᱛᱟᱦᱚᱞᱮ ᱱᱚᱸᱰᱮ ᱠᱷᱚᱱ ᱠᱤ ᱢᱟᱱᱮ ᱩᱰᱩᱠ ᱵᱟᱝ ᱜᱟᱱᱚᱜᱼᱟ ᱯᱟᱹᱦᱤᱞ ᱞᱮᱠᱟ ᱡᱩᱫᱤ ᱚᱱᱠᱟᱱᱟᱜ ᱜᱩᱨᱤᱡ ᱵᱚᱱ ᱵᱮᱵᱚᱦᱟᱨᱟ ᱛᱟᱦᱞᱮ ᱚᱱᱟ ᱦᱩᱲᱩ ᱠᱚᱫᱚ ᱵᱟᱝ ᱦᱩᱭᱩᱜᱼᱟ ᱥᱮ ᱱᱤᱭᱟᱹ ᱠᱮᱢᱤᱠᱮᱞ ᱠᱚ ᱨᱟᱥᱟᱭᱱᱤᱠ ᱠᱚ ᱞᱟᱜᱟᱜ ᱜᱮᱭᱟ᱾
ᱟᱫᱚ ᱱᱚᱣᱟ ᱫᱚ ᱯᱩᱭᱭᱞᱩ ᱨᱮ ᱞᱟᱹᱭ ᱜᱟᱱᱚᱜᱼᱟ ᱱᱚᱣᱟ ᱫᱚ ᱟᱵᱚ ᱫᱤᱥᱚᱢ ᱪᱟᱪᱞᱟᱣ ᱠᱚ ᱡᱟᱦᱟᱸᱭ ᱠᱚ ᱢᱮᱱᱟᱜ ᱠᱚᱣᱟ᱾ ᱠᱟᱜᱛᱟᱵᱚᱱᱟ ᱥᱮ ᱢᱤᱫᱴᱟᱝ ᱟᱛᱳ ᱴᱚᱚᱞᱟᱨᱮ ᱱᱚᱣᱟ ᱫᱚ ᱢᱤᱫᱴᱟᱝ ᱟᱹᱱ ᱟᱹᱨᱤᱤ ᱠᱟᱱ ᱛᱟᱵᱚᱱᱟ ᱱᱚᱣᱟ ᱟᱹᱱ ᱟᱹᱱᱟᱹᱨᱤ ᱡᱩᱫᱤ ᱠᱚ ᱵᱟᱛᱟᱣᱟ ᱛᱟᱦᱚᱞᱮ ᱦᱳᱭᱛᱳ ᱯᱟᱹᱤᱞ ᱞᱮᱠᱟᱜ ᱜᱮ ᱦᱩᱭ ᱫᱟᱲᱮᱭᱟᱜᱼᱟ᱾ ᱜᱩᱨᱤᱡ ᱠᱚᱛᱮ ᱜᱮ ᱪᱟᱥ ᱦᱩᱭ ᱫᱟᱲᱮᱭᱟᱜᱼᱟ ᱟᱵᱚ ᱡᱩᱫᱤ ᱚᱱᱟ ᱵᱚᱱ ᱵᱟᱫᱟ ᱟᱵᱚ ᱢᱤᱫᱴᱟᱝ ᱪᱮᱫ ᱢᱤᱫᱴᱟᱝ ᱨᱤᱠᱟᱹᱭ ᱦᱩᱭᱩᱜ ᱛᱟᱵᱚᱱᱟ ᱡᱮ ᱤᱧ ᱫᱚ ᱱᱚᱣᱟ ᱫᱚ ᱵᱟᱹᱧ ᱱᱚᱣᱟ ᱫᱚ ᱵᱟᱹᱧ ᱦᱟᱛᱟᱣᱟ ᱤᱧ ᱫᱚ ᱱᱚᱣᱟ ᱛᱮᱜᱤᱧ ᱪᱟᱥᱟ ᱢᱤᱢᱤᱫᱴᱟᱝ ᱴᱚᱞᱟ ᱢᱤᱢᱴᱟᱝ ᱚᱲᱟᱜ ᱠᱷᱚᱱ ᱜᱮ ᱡᱩᱫᱤ ᱱᱚᱜᱚᱭ ᱱᱚᱝᱠᱟ ᱠᱟᱛᱷᱟ ᱠᱚ ᱩᱭᱦᱟᱹᱨᱟ ᱵᱷᱟᱵᱱᱟᱭᱟ ᱾ ᱛᱤᱦᱤᱧ ᱫᱚ ᱟᱫᱚ ᱱᱚᱣᱟ ᱱᱚᱜᱼᱚᱭ ᱦᱩᱲᱩ ᱤᱧᱟᱹᱜ ᱦᱩᱲᱩ ᱪᱟᱣᱞᱮ ᱤᱧ ᱛᱮᱜᱮ ᱱᱚᱜᱚᱭ ᱮᱸ ᱤᱧᱟᱜ ᱦᱩᱲᱩ ᱪᱟᱣᱞᱮᱧ ᱡᱚᱢᱟ ᱤᱧ ᱠᱤᱨᱤ ᱦᱩᱲᱩ ᱪᱟᱣᱞᱮᱧ ᱫᱚ ᱵᱟᱹᱧ ᱡᱚᱢᱟ ᱚᱱᱟ ᱢᱤᱫᱴᱟᱝ ᱩᱭᱦᱟᱹᱨᱟ ᱵᱷᱟᱵᱱᱟ᱾ ᱡᱟᱦᱟᱸ ᱪᱟᱥ ᱟᱱᱟᱡ ᱠᱚᱦᱚᱸ ᱵᱚᱱ ᱪᱟᱥᱟ ᱚᱱᱚ ᱱᱚᱝᱠᱟ ᱡᱩᱫᱤ ᱩᱭᱦᱟᱹᱨ ᱵᱷᱟᱵᱱᱟ ᱭᱟ᱾ ᱟᱹᱰᱤᱴᱟᱜ ᱜᱮᱵᱚᱱ ᱩᱭᱦᱟᱹᱨ ᱫᱟᱲᱮ ᱱᱚᱝᱠᱟ ᱵᱚᱱ ᱩᱭᱦᱟᱹᱨ ᱞᱮᱠᱷᱟᱱ ᱟᱵᱚ ᱚᱱᱟ ᱨᱩᱣᱟᱹ ᱠᱷᱚᱱ ᱵᱚᱱ ᱵᱟᱧᱪᱟᱣ ᱫᱟᱲᱮᱭᱟᱜᱼᱟ ᱚᱱᱠᱟ ᱟᱡᱟᱨ ᱠᱷᱚᱱ ᱵᱚᱱ ᱵᱟᱧᱪᱟᱣ ᱫᱟᱲᱮᱭᱟᱜᱼᱟ᱾
ᱦᱮᱸ ᱟᱨ ᱟᱹᱞᱤᱧ ᱞᱤᱧ ᱢᱚᱱᱮᱭᱟ ᱦᱚᱭᱛᱚ ᱡᱟᱦᱟᱸᱭᱟᱜ ᱡᱚᱛ ᱴᱩᱠᱩ ᱦᱟᱥᱟ ᱠᱚ ᱢᱮᱱᱟᱜᱼᱟ᱾ ᱥᱚᱵᱽᱡᱤ ᱠᱚ ᱡᱩᱫᱤ ᱡᱚᱢ ᱞᱮᱠᱦᱟᱡ ᱪᱟᱥ ᱦᱩᱭᱩᱜᱼᱟ᱾ ᱱᱩᱝᱠᱟᱹ ᱟᱵᱚᱣᱟᱜ ᱜᱩᱨᱤᱡ ᱠᱚ ᱚᱱᱟ ᱠᱚ ᱵᱮᱵᱚᱦᱟᱨ ᱠᱟᱛᱮᱫ ᱚᱱᱟ ᱨᱟᱥᱟᱭᱚᱱᱤᱠ ᱠᱚ ᱵᱟᱝ ᱮᱢ ᱠᱟᱛᱮᱫ᱾ ᱛᱟᱦᱚᱞᱮ ᱚᱱᱟ ᱟᱹᱰᱤᱜᱮ ᱱᱟᱯᱟᱭᱚᱜᱼᱟ ᱠᱟᱨᱚᱱ ᱟᱹᱰᱤ ᱦᱚᱲ ᱫᱚ ᱪᱤᱠᱟᱹᱭᱟ ᱵᱚᱱ ᱵᱟᱡᱟᱨ ᱠᱷᱚᱱ ᱵᱚᱱ ᱠᱤᱨᱤᱧ ᱟᱹᱜᱩᱭᱮᱫᱟ ᱡᱟᱦᱟᱸ ᱟᱹᱰᱤ ᱵᱷᱟᱜᱤ ᱧᱮᱞᱚᱜ ᱠᱟᱱᱟ ᱥᱚᱵᱡᱤ ᱠᱚ᱾ ᱚᱱᱟ ᱜᱮᱵᱚᱱ ᱠᱤᱨᱤᱧ ᱟᱹᱜᱩᱭᱮᱫᱟ ᱠᱤᱱᱛᱩ ᱚᱱᱟ ᱠᱚᱨᱮ ᱜᱮ ᱵᱮᱥᱤ ᱨᱟᱥᱟᱭᱚᱱᱤᱠ ᱠᱮᱢᱤᱠᱮᱞ ᱠᱚᱠᱚ ᱵᱮᱵᱚᱦᱟᱨ ᱮᱫᱟ᱾
ᱛᱟᱨᱯᱚᱨᱮ ᱡᱮᱢᱚᱱ ᱠᱟᱭᱨᱟ ᱠᱚ ᱧᱮᱞᱚᱜ ᱠᱟᱱᱟ᱾ ᱠᱟᱱᱟ ᱡᱟᱦᱟᱸ ᱠᱚ ᱵᱟᱝ ᱵᱮᱞᱮᱜ ᱠᱟᱱᱟ ᱵᱤᱵᱷᱤᱱᱱᱚ ᱠᱮᱢᱤᱠᱮᱞ ᱮᱢ ᱠᱟᱛᱮ ᱠᱚ ᱵᱮᱞᱮ ᱦᱚᱪᱚᱭᱫᱟ ᱚᱱᱟ ᱠᱚᱵᱚᱱ ᱡᱚᱢ ᱟᱹᱜᱩᱭ ᱫᱟ᱾
ᱦᱳᱭ ᱱᱚᱣᱟ ᱦᱚᱸ ᱥᱟᱹᱨᱤ ᱠᱟᱛᱷᱟ ᱜᱮᱵᱤᱱ ᱞᱟᱹᱭᱮᱜᱼᱟ᱾ ᱡᱮ ᱡᱚ ᱵᱤᱞᱤ ᱡᱚᱢ ᱟᱫᱚ ᱟᱵᱚ ᱡᱚ ᱵᱤᱞᱤ ᱡᱚᱢ ᱫᱚ ᱚᱱᱮ ᱞᱟᱦᱟ ᱨᱮᱜᱮ ᱵᱚᱱ ᱞᱟᱹᱭ ᱟᱠᱟᱫ ᱟᱵᱚᱣᱟᱜ ᱟᱵᱚᱨᱮᱱ ᱦᱟᱯᱲᱟᱢ ᱠᱚᱫᱚ ᱵᱤᱨ ᱵᱩᱨᱩ ᱨᱮᱜᱮ ᱚᱲᱟᱜ ᱫᱩᱣᱟᱹᱨ ᱠᱚ ᱵᱮᱱᱟᱣ ᱞᱮᱫ ᱛᱮ ᱦᱮᱸ ᱚᱸᱰᱮᱱᱟᱜ ᱡᱚᱼᱵᱤᱞᱤ ᱡᱚᱢ ᱠᱟᱛᱮᱫ ᱜᱮ ᱟᱠᱚᱣᱟᱜ ᱦᱚᱲᱢᱚ ᱡᱤᱭᱚᱱ ᱠᱚ ᱠᱷᱟᱸᱰᱟᱣ ᱟᱠᱟᱫ ᱛᱟᱠᱚᱣᱟ ᱾ ᱟᱨ ᱟᱵᱚ ᱦᱤᱛᱚᱜ ᱵᱚᱱ ᱱᱚᱝ ᱠᱟᱜ ᱠᱟᱱᱟ ᱱᱤᱛᱚᱜ ᱟᱵᱚ ᱫᱚ ᱩᱱᱠᱩᱣᱟᱜ ᱠᱟᱛᱷᱟ ᱦᱚᱸ ᱵᱟᱵᱚᱱ ᱩᱭᱦᱟᱹᱨᱮᱜᱼᱟ ᱾ ᱡᱮ ᱩᱱᱠᱩ ᱚᱠᱟ ᱞᱮᱠᱟ ᱠᱟᱛᱮ ᱟᱠᱚᱣᱟᱜ ᱡᱤᱭᱚᱱ ᱠᱚ ᱠᱷᱟᱸᱰᱟᱣ ᱞᱮᱜᱼᱟ ᱱᱚᱣᱟ ᱫᱷᱟᱹᱨᱛᱤ ᱨᱮ ᱟᱨ ᱢᱟᱹᱱᱢᱤ ᱞᱮᱠᱟ ᱠᱟᱛᱮᱜ ᱜᱮ ᱠᱚ ᱛᱟᱦᱮᱸ ᱠᱟᱱᱟ ᱩᱱᱠᱩ ᱦᱚᱸ ᱾ ᱟ-ᱟᱫᱚ ᱱᱤᱛᱚᱜ ᱟᱵᱚ ᱵᱚᱱ ᱪᱤᱠᱟᱹᱜ ᱠᱟᱱᱟ ᱟᱵᱚ ᱫᱚ ᱥᱤᱠᱷᱱᱟᱹᱛ ᱛᱮ ᱵᱚᱱ ᱞᱟᱦᱟᱜ ᱠᱟᱱ ᱠᱷᱟᱱ ᱟᱵᱚ ᱫᱚ ᱵᱚᱱ ᱟᱸᱻ ᱠᱟᱢᱤ ᱛᱮᱦᱚᱸ ᱵᱚᱱ ᱞᱟᱸᱜᱟᱜ ᱠᱟᱱᱟ ᱾ ᱠᱟᱢᱤ ᱠᱚ ᱞᱟᱝᱜᱟᱣ ᱞᱮᱱᱠᱷᱟᱱ ᱟᱫᱚ ᱚᱱᱮᱱᱮ ᱟᱫᱚ ᱡᱟᱦᱟᱸ ᱛᱤᱱᱟᱹᱜ ᱜᱮᱵᱚᱱ ᱠᱟᱹᱣᱰᱤ ᱟᱠᱟᱫ ᱚᱱᱟ ᱠᱟᱹᱣᱰᱤ ᱛᱮᱜᱮ ᱦᱟᱱᱟ ᱱᱟᱣᱟ ᱵᱚᱱ ᱠᱤᱨᱤᱧ ᱡᱚᱝ ᱠᱟᱱᱟ ᱵᱟᱡᱟᱨ ᱨᱮᱱᱟᱜ ᱾ ᱵᱟᱝ ᱵᱚᱱ ᱠᱤᱨᱤᱧ ᱠᱤᱨᱤᱧᱮᱫ ᱠᱷᱟᱹᱛᱤᱨ ᱛᱮ ᱟᱫᱚ ᱚᱱᱟ ᱵᱚᱱ ᱡᱚᱢᱡᱚᱝ ᱠᱟᱱᱟ, ᱟᱫᱚ ᱟᱵᱚ ᱫᱚ ᱵᱟᱵᱚᱱ ᱵᱟᱲᱟᱭᱟ ᱚᱱᱟ ᱫᱚ ᱪᱮᱫ ᱠᱚ ᱞᱟᱜᱟᱣ ᱠᱟᱜᱼᱟ? ᱪᱮᱫ ᱚᱱᱟ ᱡᱚ ᱨᱮ ᱪᱮᱫ ᱡᱤᱱᱤᱥ ᱠᱚᱠᱚ ᱞᱟᱜᱟᱣ ᱠᱟᱜ ᱛᱮ ᱱᱚᱝᱠᱟ ᱪᱮᱦᱨᱟ ᱧᱮᱞᱚᱜᱚᱜ ᱠᱟᱱᱟ ᱥᱮ ᱱᱟᱯᱟᱭ ᱧᱮᱞᱚᱜᱚᱜ ᱠᱟᱱᱟ ᱟᱵᱚ ᱫᱚᱵᱚᱱ ᱞᱟᱹᱭ ᱮᱜᱼᱟ ᱟᱹᱰᱤ ᱪᱮᱦᱨᱟ ᱧᱮᱞᱚᱜ ᱠᱟᱱᱟ ᱱᱚᱣᱟ ᱡᱚᱧ ᱡᱚᱢ ᱞᱮᱠᱷᱟᱱ ᱠᱤᱱᱛᱩ ᱦᱚᱭᱛᱳ ᱤᱧᱟᱹᱜ ᱦᱚᱲᱢᱚ ᱨᱮ ᱫᱟᱲᱮ ᱥᱟᱨᱥᱟᱜ ᱛᱤᱧᱟᱹ, ᱤᱧᱦᱚᱸ ᱱᱟᱯᱟᱭᱤᱧ ᱛᱟᱦᱮᱱᱟ, ᱢᱮᱱᱠᱷᱟᱱ ᱚᱱᱟ ᱵᱚᱱ ᱧᱮᱞᱮᱜᱼᱟ ᱥᱮᱵᱚᱱ ᱟᱡᱚᱢᱮᱜ ᱜᱮᱭᱟ ᱱᱤᱛᱚᱜ ᱵᱚᱱ ᱧᱮᱞᱟ ᱥᱟᱸᱬᱮᱥ ᱨᱮ ᱫᱤᱱ ᱫᱤᱱ ᱛᱮ ᱦᱚᱜᱼᱚᱱᱟ ᱠᱚᱫᱚ ᱟᱨ ᱮᱴᱟᱜᱟᱜ ᱚᱱᱟ ᱡᱚ ᱵᱤᱞᱤ ᱡᱚ ᱠᱚᱨᱮ ᱫᱚ ᱚᱝᱠᱟᱱᱟᱜ ᱵᱟᱹᱲᱤᱡᱟᱜ ᱚᱨᱥᱚᱝ ᱡᱤᱱᱤᱥ ᱠᱚ ᱢᱮᱥᱟ ᱠᱟᱛᱮᱫ ᱚᱱᱟ ᱠᱚ ᱵᱤᱞᱤ ᱦᱚᱪᱚᱭᱮᱜᱼᱟ ᱾ ᱟᱵᱚ ᱠᱟᱭᱨᱟ ᱵᱚᱱ ᱞᱟᱹᱭᱟ ᱟᱨ ᱟ ᱡᱟᱦᱟᱸ ᱠᱷᱤᱡᱩᱨ ᱠᱚᱵᱚᱱ ᱞᱟᱹᱭᱟ ᱠᱷᱤᱡᱩᱨ ᱦᱚᱸᱜᱼᱚᱭ ᱵᱚᱱ ᱧᱮᱞᱮᱫ-ᱟ ᱟᱹᱲᱤ ᱫᱤᱱ ᱠᱚ ᱫᱚᱦᱚ ᱠᱟᱜ ᱠᱟᱱᱟ ᱢᱤᱫᱴᱟᱝ ᱯᱮᱠᱮᱴ ᱵᱷᱤᱛᱤᱨ ᱨᱮ, ᱢᱤᱫᱴᱟᱝ ᱢᱤᱫᱴᱟᱝ ᱚᱱᱟ ᱪᱤᱠᱪᱤᱠᱤ ᱵᱷᱤᱛᱤᱨ ᱨᱮ ᱟᱹᱰᱤ ᱫᱤᱱ ᱠᱚ ᱫᱚᱦᱚ ᱠᱟᱜ ᱟᱫᱚ ᱱᱚᱣᱟ ᱫᱚ ᱱᱚᱝᱠᱟᱱᱟᱜ ᱡᱟᱦᱟᱱᱟᱜ ᱚᱱᱟ ᱨᱟᱥᱟᱭᱚᱱᱤᱠ ᱠᱚ ᱢᱮ-ᱢᱮᱥᱟᱭᱮᱫ ᱛᱮ ᱟᱫᱚ ᱚᱱᱟ ᱠᱚ ᱠᱚ ᱫᱚᱦᱚ ᱠᱟᱜ ᱠᱟᱱᱟ, ᱵᱟᱠᱷᱟᱱ ᱱᱤᱱᱫᱤᱱ ᱫᱚ ᱪᱤᱠᱟᱹᱛᱮ ᱛᱟᱦᱮᱸ ᱠᱚᱜᱼᱟ? ᱱᱤᱭᱟᱹ ᱫᱚ ᱵᱟᱭ ᱛᱟᱦᱮᱸ ᱫᱟᱲᱮᱭᱟᱜᱼᱟ ᱾ ᱱᱚᱜᱼᱚᱭ ᱱᱚᱣᱟ ᱠᱚ ᱛᱟᱦᱚᱞᱮ ᱵᱚᱱ ᱡᱚᱢᱮᱫ ᱛᱮ ᱟᱵᱚᱣᱟᱜ ᱦᱚᱲᱢᱚ ᱦᱚᱡ ᱫᱩᱨᱵᱚᱞᱚᱜ ᱠᱟᱱ ᱛᱟᱵᱚᱱᱟ, ᱱᱚᱝᱠᱟ ᱫᱩᱨᱵᱚᱞᱚᱜ ᱠᱟᱱ ᱠᱷᱟᱹᱛᱤᱨ ᱛᱮ ᱟᱵᱚᱣᱟᱜ ᱦᱮᱸ ᱱᱚᱣᱟ ᱫᱷᱟᱹᱨᱛᱤ ᱨᱮ ᱵᱟᱧᱪᱟᱜ ᱨᱮ ᱟᱹᱰᱤ ᱢᱩᱥᱠᱤᱞ ᱨᱮᱵᱚᱱ ᱧᱩᱨᱩ ᱜᱚᱫᱱᱟ ᱟᱱᱟᱴ ᱨᱮ ᱾
ᱦᱮᱸ ᱛᱟᱯᱚᱨᱮ ᱟᱹᱰᱤᱜᱟᱱ ᱡᱟᱦᱟᱸᱭ ᱥᱤᱢ ᱠᱚᱠᱚ ᱟᱹᱥᱩᱞᱮᱫ ᱠᱚᱣᱟ ᱯᱳᱞᱴᱨᱤ ᱥᱤᱢ ᱠᱚ ᱛᱟᱦᱚᱞᱮ ᱩᱱᱠᱩ ᱢᱟᱱᱮ ᱛᱟᱲᱟᱛᱟᱲᱤ ᱪᱤᱠᱟᱹ ᱛᱮᱠᱚ ᱵᱚᱲᱚᱜᱼᱟ ᱚᱱᱟ ᱠᱷᱟᱹᱛᱤᱨ ᱟᱹᱰᱤ ᱨᱚᱠᱚᱢ ᱠᱮᱢᱤᱠᱮᱞ ᱠᱚ ᱤᱧᱡᱮᱠᱥᱮᱱ ᱠᱚ ᱮᱢᱟ ᱠᱚ ᱠᱟᱱᱟ ᱾ ᱛᱟᱦᱚᱞᱮ ᱚᱱᱟ ᱛᱟᱲᱟᱛᱟᱲᱤ ᱠᱚ ᱵᱚᱨᱚᱜ ᱠᱟᱱᱟ ᱟᱨ ᱡᱟᱦᱟᱸ ᱵᱮᱞᱮᱭ ᱫᱟᱠᱚ ᱚᱱᱟ ᱠᱚᱨᱮ ᱦᱚᱸ ᱢᱟᱱᱮ ᱠᱮᱢᱤᱠᱮᱞ ᱠᱚ ᱛᱟᱦᱮᱱ ᱠᱟᱱᱟ ᱚᱱᱟ ᱠᱚᱜᱮ ᱡᱚᱢ ᱦᱩᱭᱩᱜ ᱠᱟᱱᱟ ᱾ ᱛᱚ ᱚᱱᱟ ᱢᱟᱱᱮ ᱟᱵᱚᱣᱟᱜ ᱦᱚᱲᱢᱚ ᱯᱨᱚᱛᱤ ᱢᱤᱫᱴᱟᱝ ᱨᱳᱜᱽ ᱟᱡᱟᱨ ᱥᱮ ᱡᱳᱱᱱᱳ ᱟᱹᱰᱤ ᱛᱟ